ᱦᱮᱸ
ᱟᱪᱪᱷᱟ ᱛᱚ ᱱᱟᱯᱟᱭ ᱵᱟᱲᱟ ᱜᱮᱛᱚ ᱦᱩᱸ
ᱪᱮᱫ ᱠᱚᱯᱮ ᱪᱮᱠᱟᱭᱫᱟ ᱛᱟᱦᱚᱞᱮ ᱞᱟᱹᱭ ᱛᱟᱵᱚᱱᱯᱮ
ᱦᱮᱸ ᱪᱤᱠᱟᱹ ᱫᱚ ᱪᱮᱫ ᱦᱚᱸ ᱚᱱᱠᱟ ᱫᱚ ᱵᱟᱝ ᱪᱤᱠᱟᱹ ᱠᱟᱱᱟ ᱦᱮᱸᱥᱮ ᱵᱟᱝ ᱫᱚ ᱱᱚᱜᱼᱚᱭ ᱱᱚᱱᱛᱮ ᱚᱲᱟᱜ ᱠᱚᱨᱮ ᱜᱮ
ᱛᱟᱦᱚᱞᱮ ᱤᱭᱟᱹ ᱡᱚᱢ ᱵᱟᱲᱟ ᱠᱚᱫᱚ ᱦᱩᱭᱱᱟ ᱥᱮ ᱵᱟᱝ ᱵᱟᱹᱥᱤᱭᱟᱹᱢ ᱥᱮ ᱪᱮᱫ ᱵᱚᱱ ᱢᱮᱱᱟ ᱵᱟᱹᱥᱤᱭᱟᱹᱢ ᱜᱮᱛᱚ ᱵᱟᱹᱥᱤᱭᱟᱹᱢ ᱜᱮᱵᱚᱱ ᱢᱮᱱᱟ ᱛᱚ ᱵᱟᱹᱥᱤᱭᱟᱹᱢ
ᱦᱳᱭ ᱦᱳᱭ ᱦᱳᱭ ᱵᱟᱹᱥᱭᱟᱹᱢ ᱵᱟᱹᱥᱭᱟᱹᱢ
ᱦᱮᱸ ᱫᱟᱜ ᱢᱟᱹᱰᱤ ᱥᱮ ᱫᱟᱠᱟ ᱵᱚᱱ ᱡᱚᱢ ᱠᱮᱫᱟ
ᱟᱨ ᱪᱮᱫ ᱤᱧ ᱞᱟᱹᱭᱟ ᱫᱟᱜ ᱢᱟᱹᱰᱤᱻ ᱫᱟᱠᱟ ᱫᱚ ᱵᱟᱝ
ᱚᱸᱻ ᱟᱪᱪᱷᱟ ᱠᱩᱫᱽ ᱠᱚᱫᱚ ᱯᱮ ᱡᱚᱢᱮᱫ ᱠᱚᱣᱟ ᱥᱮ ᱵᱟᱝ ᱟᱞᱮ ᱥᱮᱱ ᱫᱚ ᱠᱩᱫᱽ ᱫᱟᱨᱮ ᱠᱚ ᱢᱮᱱᱟᱜᱼᱟ ᱠᱩᱫᱽ ᱠᱚᱞᱮ ᱡᱚᱢ ᱵᱟᱲᱟᱭᱮᱫ ᱠᱚᱣᱟ ᱟᱯᱮ ᱥᱮᱱ ᱫᱚ ᱠᱩᱫ ᱵᱤᱞᱤ ᱠᱚᱯᱮ ᱡᱚᱢ ᱵᱟᱲᱟᱭᱮᱫ ᱠᱚᱣᱟ ᱥᱮ ᱵᱟᱝ ᱛᱟᱦᱚᱞᱮ
ᱠᱩᱫᱽ ᱠᱚ ᱵᱟᱝ
ᱟᱪᱪᱷᱟ
ᱦᱮᱸ ᱠᱩᱫᱽ ᱫᱚ ᱡᱚᱢ ᱵᱟᱲᱟ ᱦᱩᱭ ᱟᱠᱟᱱ ᱜᱮᱭᱟ ᱥᱚ ᱵᱤᱞᱤ ᱠᱚ ᱟᱫᱚ ᱠᱩᱫᱽ ᱠᱚᱫᱚ ᱟᱹᱣᱨᱤᱭᱟᱜᱼᱟ ᱟᱨᱠᱤ ᱦᱮᱸᱥᱮ
ᱟᱪᱪᱷᱟ ᱚᱱᱟ ᱠᱩᱫᱽ ᱡᱚᱢ ᱜᱤᱧ ᱦᱮᱡ ᱟᱠᱟᱱᱟ ᱤᱧ ᱦᱚᱸ
ᱠᱩᱫᱽ ᱡᱚᱢ ᱜᱮ ᱵᱟᱝ
ᱦᱮᱸ
ᱟᱹᱰᱤ ᱱᱟᱯᱟᱭ ᱜᱮᱛᱚ ᱛᱟᱦᱚᱞᱮ
ᱦᱮᱸ ᱛᱮᱦᱤᱧ ᱜᱟᱯᱟ ᱫᱚᱠᱚ ᱢᱮᱛᱟ ᱠᱚ ᱠᱟᱱᱟ ᱥᱮᱛᱟ ᱠᱩᱫᱽ ᱱᱩᱠᱩ ᱫᱚ ᱠᱟᱹᱴᱤᱡ ᱜᱮᱭᱟ ᱠᱚ
ᱠᱟᱹᱴᱤᱡ ᱜᱮ ᱢᱤᱫᱴᱟᱹᱝ ᱠᱩᱫᱽ ᱚᱱᱮ ᱟᱯᱮ ᱥᱮᱫ ᱤᱧ ᱥᱮᱱ ᱞᱮᱱ ᱫᱚ ᱥᱩᱥᱱᱟᱹ ᱵᱩᱨᱩ ᱛᱮ ᱱᱚᱝᱠᱟ ᱦᱟᱲᱦᱟᱫ ᱠᱤᱫᱤᱧᱟ ᱪᱮᱫ ᱞᱮᱠᱟ ᱡᱮ ᱟᱹᱲᱤᱥ ᱜᱤᱧ ᱟᱹᱭᱠᱟᱹᱣ ᱠᱮᱫᱟ ᱠᱟᱹᱡ ᱥᱤᱵᱤᱞ ᱜᱮ ᱵᱟᱹᱱᱩᱜ ᱟᱱᱟᱝ
ᱛᱮᱦᱤᱧ ᱜᱟᱯᱟ ᱡᱟᱦᱟᱸ ᱠᱳᱫᱽ ᱠᱟᱱᱟ ᱩᱱᱠᱩ ᱫᱚᱠᱚ ᱱᱟᱥᱮᱱᱟᱜ ᱤᱱᱟᱹ ᱫᱚ ᱥᱤᱵᱤᱞ ᱫᱚᱠᱚ ᱥᱤᱵᱤᱞ ᱜᱮᱭᱟ ᱦᱮᱸ ᱢᱮᱱᱠᱟᱷᱟᱱ ᱟᱲᱦᱟᱜ ᱧᱚᱜ ᱱᱟᱥᱮᱱᱟᱜ ᱵᱩᱡᱩᱜ ᱟᱠᱚ
ᱦᱳᱭ ᱚᱱᱟ ᱵᱟᱠᱷᱟᱱ ᱫᱚ ᱥᱚᱞ ᱨᱮᱱᱟᱜ ᱡᱟᱦᱟᱸ ᱢᱤᱫᱴᱟᱹᱝ ᱥᱚ ᱵᱤᱞᱤ ᱡᱚᱢ ᱨᱮᱱᱟᱜ ᱢᱤᱫᱴᱟᱹᱝ ᱥᱟᱫᱽ ᱚ ᱢᱟᱭ ᱜᱚᱴ ᱥᱮ ᱛᱟᱜᱽᱲᱟ ᱜᱮ ᱟᱹᱭᱠᱟᱹᱜᱼᱟ
ᱥᱮ ᱠᱷᱤᱡᱩᱨ ᱫᱟᱨᱮ ᱠᱷᱤᱡᱩᱨ ᱠᱷᱤᱡᱩᱨ ᱫᱟᱨᱮ ᱢᱟ ᱢᱮᱱᱟᱜᱼᱟ ᱦᱮᱸ ᱡᱚᱛᱚ ᱫᱟᱨᱮ ᱨᱮᱱ ᱫᱚ ᱠᱷᱤᱡᱩᱨ ᱫᱚ ᱵᱟᱝ ᱠᱚ ᱥᱤᱵᱤᱞᱟ
ᱦᱚᱭ ᱦᱚᱭ ᱚᱱᱟ ᱚᱠᱟ ᱫᱟᱨᱮ ᱨᱮᱱᱟᱜ ᱜᱟᱟᱹᱵᱤ ᱠᱚᱢᱚᱜᱼᱟ ᱚᱠᱟ ᱫᱟᱨᱮ ᱨᱮᱱᱟᱜ ᱠᱷᱤᱡᱩᱨ ᱤᱭᱟᱹ ᱫᱚ ᱥᱮ
ᱦᱮᱸ ᱟᱨ ᱠᱷᱤᱡᱩᱨ ᱠᱚᱫᱚ ᱦᱩᱰᱤᱧᱟᱜ ᱚᱱᱟ ᱫᱚ ᱪᱮᱫ ᱯᱮ ᱢᱮᱛᱟᱜᱼᱟ ᱟᱯᱮ ᱫᱚ
ᱠᱷᱤᱡᱩᱨ ᱠᱷᱚᱱᱟᱜ ᱦᱩᱰᱤᱧᱟᱜ
ᱦᱮᱸ ᱠᱷᱤᱡᱩᱨ ᱫᱟᱨᱮ ᱠᱷᱚᱱᱟᱜ ᱦᱩᱰᱤᱧᱟᱜ ᱡᱟᱦᱟᱸ ᱚᱱᱟ ᱦᱮᱸ ᱠᱷᱮᱡᱩᱨ ᱫᱟᱨᱮ ᱠᱷᱚᱱ ᱠᱷᱤᱡᱩᱨ ᱢᱟ ᱞᱟᱹᱴᱩ ᱜᱮᱭᱟ ᱦᱮᱸ ᱟᱨ ᱦᱚᱯᱚᱱ ᱨᱮ ᱢᱤᱫᱴᱮᱱ ᱠᱷᱤᱡᱩᱨ ᱢᱟ
ᱚᱱᱟ ᱫᱚ ᱵᱤᱨ ᱠᱷᱤᱡᱩᱨ ᱞᱮ ᱢᱮᱛᱟᱜ ᱮᱭᱟ
ᱦᱮᱸ ᱠᱤᱛᱟᱹ ᱠᱷᱤᱡᱩᱨ ᱠᱟᱹᱴᱤᱡ ᱠᱟᱹᱴᱤᱡ ᱦᱚᱯᱚᱱ ᱦᱮᱸ
ᱦᱚᱭ ᱦᱚᱭ ᱦᱚᱭ ᱵᱤᱨ ᱠᱷᱤᱡᱩᱨ ᱥᱮ ᱠᱤᱛᱟᱹ ᱠᱷᱤᱡᱩᱨ
ᱦᱮᱸ ᱚᱱᱮ ᱠᱤᱛᱟᱹ ᱠᱤᱛᱟᱹ ᱠᱚ ᱢᱮᱱᱟᱜᱼᱟ
ᱦᱚᱭ ᱦᱚᱭ ᱮᱠᱵᱟᱨᱮ ᱚᱱᱟ ᱦᱩᱰᱤᱧ ᱦᱩᱰᱤᱧ ᱦᱩᱰᱤᱧ ᱪᱮᱫ ᱞᱮᱠᱟ ᱮᱠᱵᱚᱨ ᱚᱛ ᱡᱟᱯᱟᱜ ᱨᱮᱜᱮ ᱚᱱᱟ ᱫᱚ ᱡᱚᱜᱼᱟ
ᱦᱩᱸ ᱦᱩᱸ ᱦᱩᱸ ᱦᱩᱸ ᱚᱱᱟ ᱜᱤᱧ ᱢᱮᱱ ᱦᱚᱪᱚᱭ ᱮᱫᱟ
ᱚᱱᱟ ᱨᱮ ᱫᱚ ᱚᱱᱟ ᱡᱚᱢ ᱫᱚ ᱵᱤᱞᱤ ᱠᱟᱛᱮᱜ ᱚᱱᱟ ᱫᱚ ᱵᱟᱝ ᱤᱧ ᱧᱟᱢ ᱟᱠᱟᱫᱟ ᱦᱮᱸ ᱥᱮ ᱡᱚᱢ ᱫᱚ
ᱦᱮᱸ ᱚᱱᱟ ᱫᱚ ᱚᱱᱟ ᱫᱚ ᱵᱮᱨᱮ ᱵᱮᱨᱮᱞ ᱛᱮᱦᱚᱸ ᱠᱚ ᱡᱚᱢ ᱜᱮᱭᱟ
ᱦᱚᱭ ᱵᱮᱨᱮᱞ ᱛᱮᱫᱚᱧ ᱡᱚᱢ ᱟᱠᱟᱫᱟ ᱢᱮᱱᱠᱷᱟᱱ ᱚᱱᱟ ᱵᱤᱞᱤ ᱛᱮ ᱫᱚ ᱵᱟᱝ ᱧᱟᱢ ᱵᱟᱲᱟ ᱦᱩᱭ ᱠᱟᱱᱟ ᱦᱮᱸ ᱥᱮ ᱤᱧ ᱫᱚ ᱪᱤᱞᱤ ᱠᱚᱪᱚ ᱠᱚ ᱡᱚᱢᱟᱠᱚ ᱵᱤᱨ ᱨᱮ ᱛᱚ ᱱᱚᱛᱮ ᱟᱹᱛᱩ ᱚᱲᱟᱜ ᱨᱮᱫᱚ ᱵᱟᱝ ᱦᱩᱭᱩᱜᱼᱟ
ᱵᱟᱝ ᱚᱱᱟ ᱠᱚᱫᱚ ᱪᱤᱠᱟᱹ ᱠᱚ ᱵᱟᱲᱮᱭᱟᱢ ᱩᱱᱠᱩ ᱡᱟᱦᱟᱸ ᱵᱤᱨ ᱥᱩᱠᱨᱤ ᱠᱚᱢᱟ ᱢᱮᱱᱟᱜ ᱠᱚᱣᱟ ᱦᱮᱸ ᱩᱱᱠᱩ ᱠᱚ ᱩᱴᱟᱹ ᱩᱴᱟᱹ ᱛᱮᱠᱚ ᱡᱚᱢᱟ ᱚᱱᱟ ᱠᱚᱫᱚ ᱡᱚᱢ ᱪᱟᱵᱟᱭ
ᱦᱚᱭ ᱦᱚᱭ ᱡᱟᱹᱱᱤᱡ ᱪᱚ ᱚᱱᱟ
ᱦᱮᱸ ᱚᱛ ᱞᱮᱵᱮᱞ ᱨᱮᱜᱮ ᱛᱟᱦᱮᱸᱱᱟ ᱛᱚ ᱦᱮᱸ
ᱦᱩᱸ ᱦᱩᱸ
ᱛᱟᱦᱚᱞᱮ ᱩᱱᱠᱩ ᱫᱚᱠᱚ ᱛᱤᱭ ᱩᱱᱠᱩ ᱫᱚ᱾
ᱴᱷᱤᱠ ᱚᱱᱟᱜᱤᱧ ᱞᱟᱹᱭᱫᱟ ᱩᱱᱠᱩ ᱫᱚ ᱦᱭᱛᱚ ᱚᱱᱟ ᱠᱷᱟᱹᱤᱨ ᱛᱮᱜᱮ ᱚᱱᱟ ᱵᱟᱝ ᱧᱟᱢ ᱞᱟᱹᱜᱤᱫᱚᱜ ᱚᱱᱟ ᱫᱚ
ᱚᱱᱟ ᱞᱟᱹᱜᱤᱫ ᱫᱚ ᱵᱤᱨ ᱥᱩᱠᱨᱤ ᱫᱚ ᱡᱮᱢᱚᱱ ᱡᱟᱦᱟᱸ ᱡᱤᱞ ᱢᱮᱱᱟᱜᱼᱟ ᱚᱱᱟ ᱫᱚ ᱦᱩᱭᱩᱜ ᱠᱟᱱᱟ ᱪᱮᱫᱟᱜ ᱮ ᱠᱟᱨᱚᱱ ᱛᱮᱜᱮ ᱥᱤᱵᱤᱞᱟ ᱢᱮᱱᱟ ᱠᱚ ᱚᱱᱟ ᱫᱮᱥᱤ ᱠᱚᱫᱚ ᱧᱮᱞ ᱢᱮ ᱡᱟᱦᱟᱸ ᱠᱚ ᱚᱲᱟᱜ ᱵᱚᱱ ᱟᱹᱥᱩᱞᱮᱫ ᱠᱚᱣᱟ ᱛᱚ ᱱᱩᱠᱩ ᱫᱚ ᱞᱩᱵᱩᱜ ᱠᱚᱵᱚᱱ ᱡᱚᱢ ᱦᱚᱪᱚᱭ ᱮᱫ ᱠᱚᱣᱟ᱾ ᱡᱟᱦᱟᱸ ᱫᱟᱠᱟ ᱠᱚᱵᱚᱱ ᱡᱚᱢ ᱦᱚᱪᱚᱭᱮᱫ ᱠᱚᱣᱟ ᱦᱮᱸ ᱛᱚᱞ ᱠᱚᱵᱚᱱ ᱫᱚᱦᱚ ᱠᱚ ᱠᱟᱱᱟ ᱥᱮ᱾
ᱦᱳᱭ
ᱛᱟᱦᱚᱞᱮ ᱩᱱᱠᱩ ᱫᱚ ᱚᱱᱟ ᱞᱟᱹᱜᱤᱫ ᱪᱚᱨᱵᱤ ᱛᱮ ᱵᱤᱥᱤᱜ ᱛᱟᱠᱚᱣᱟ ᱟᱨ ᱵᱤᱨ ᱨᱮᱱ ᱡᱟᱦᱟᱸᱭ ᱥᱩᱠᱨᱤ ᱫᱚ ᱩᱱᱠᱩ ᱫᱚ ᱦᱩᱭᱩᱜ ᱠᱟᱱᱟ ᱠᱚ ᱧᱤᱨ ᱵᱟᱲᱟᱣᱟ ᱥᱮ᱾ ᱟᱨ ᱫᱟᱨᱮ ᱨᱮᱦᱮᱫ ᱠᱚ ᱡᱚᱢᱟ ᱩᱱᱠᱩᱣᱟᱜ ᱚᱱᱟ ᱞᱟᱹᱜᱤᱫ ᱩᱱᱠᱩᱣᱟᱜ ᱡᱤᱞ ᱫᱚ ᱵᱟᱝ ᱦᱟᱸ ᱪᱚᱨᱵᱤ ᱱᱟᱥᱮ ᱵᱟᱝ ᱛᱟᱦᱮᱱ ᱛᱟᱠᱚᱣᱟ ᱥᱩᱞᱮᱴ ᱡᱤᱞ ᱮᱢ ᱧᱟᱢᱟ ᱛᱟᱨ ᱢᱟᱱᱮ᱾
ᱟᱪᱪᱷᱟ᱾
ᱦᱚᱸ ᱦᱚᱞᱟ ᱢᱟᱸᱦᱫᱮᱨ ᱞᱮ ᱪᱟᱞᱟᱣ ᱞᱮᱱᱟ ᱯᱮᱭᱟᱞᱮ ᱜᱚᱡ ᱞᱮᱫ ᱠᱚᱣᱟ᱾
ᱤᱭᱟᱜ ᱵᱟᱝ ᱟᱪᱪᱷᱟ ᱵᱷᱟᱜᱤ ᱜᱮᱛᱚ ᱛᱟᱦᱚᱞᱮ ᱵᱷᱟᱜᱤ ᱜᱮᱯᱮ ᱡᱚᱢ ᱠᱮᱫ ᱠᱚᱣᱟ᱾
ᱦᱮᱸ ᱵᱷᱟᱜᱽ ᱨᱮ ᱯᱟᱲᱟᱣ ᱞᱮᱱ ᱛᱟᱞᱮᱭᱟ ᱳᱭ ᱮ ᱮᱸ ᱟᱞᱮ ᱫᱚ ᱟᱫᱚ ᱯᱮ ᱦᱚᱲᱞᱮ ᱪᱟᱞᱟᱣ ᱟᱠᱟᱱ ᱛᱟᱦᱮᱸᱱᱟ ᱛᱚ᱾ ᱯᱮ ᱦᱚᱲ ᱚᱲᱟᱜ ᱠᱷᱚᱱᱞᱮ ᱪᱟᱞᱟᱣ ᱠᱟᱱ ᱛᱟᱦᱮᱱᱟ᱾ ᱛᱟᱯᱚᱨᱮ ᱟᱫᱚ ᱡᱷᱟᱹᱞᱤ ᱢᱤᱫᱴᱮᱡ ᱢᱮᱱᱟᱜ ᱛᱟᱞᱮᱭᱟ ᱛᱟᱦᱚᱞᱮ ᱡᱷᱟᱹᱞᱤ ᱨᱮᱭᱟᱜ ᱵᱷᱟᱜᱽ ᱦᱚᱞᱮ ᱧᱟᱢᱟ ᱛᱟᱦᱚᱞᱮ ᱯᱩᱱ ᱦᱚᱲ ᱞᱮ ᱦᱩᱭᱮᱱᱟ ᱛᱚ ᱦᱮᱸ ᱯᱩᱱᱭᱟᱹ ᱵᱷᱟᱜ ᱞᱮ ᱧᱟᱢᱟ ᱟᱨ ᱴᱚᱴᱟᱞ ᱯᱟᱲᱟᱣ ᱞᱮᱱ ᱛᱟᱞᱮᱭᱟ ᱯᱨᱟᱭ ᱚᱱᱠᱟ ᱯᱟᱲᱟ ᱪᱷᱚ ᱠᱤᱞᱳ ᱞᱮᱠᱟ ᱫᱚ ᱦᱩᱭ ᱞᱮᱱ ᱛᱟᱞᱮᱭᱟ᱾
ᱟᱨᱮ ᱵᱟᱼᱚᱜ ᱵᱤᱥᱟᱞ ᱯᱮ ᱡᱚᱢ ᱠᱮᱫ ᱫᱚ ᱛᱟᱦᱚᱞᱮ᱾
ᱦᱮᱸ ᱟᱫᱚ ᱪᱮᱠᱟᱹᱭᱟᱢ ᱟᱫᱚ ᱚᱲᱟᱜ ᱠᱚᱨᱮᱱ ᱡᱟᱦᱟᱸᱭ ᱵᱟᱠᱩ ᱪᱟᱞᱟᱣ ᱠᱟᱱᱟ ᱡᱟᱦᱟᱸᱭ ᱚᱲᱟᱜ ᱠᱚᱨᱮᱱ ᱥᱮᱸᱫᱽᱨᱟ ᱵᱟᱝᱠᱚ ᱪᱟᱞᱟᱣ ᱠᱟᱱᱟ᱾ ᱩᱱᱠᱩ ᱫᱚ ᱟᱫᱚ ᱠᱚ ᱦᱤᱡᱩᱜ ᱜᱮᱭᱟ ᱛᱚ ᱦᱮᱸ ᱢᱮᱱᱟᱠᱚ ᱥᱮᱸᱫᱽᱨᱟ ᱡᱤᱞ ᱛᱚ ᱵᱟᱞᱮ ᱪᱟᱞᱟᱣ ᱠᱟᱱᱟ ᱵᱟᱞᱮ ᱠᱟᱫᱟ ᱛᱷᱟᱞᱮ ᱮᱢᱟ ᱠᱚ ᱜᱮᱭᱟᱞᱮ ᱟᱫᱚ ᱯᱚᱭᱥᱟ ᱫᱤᱭᱮ ᱫᱚ ᱥᱮᱸᱫᱽᱨᱟ ᱡᱤᱞ ᱠᱚᱫᱚ ᱚᱱᱟ ᱠᱚᱫᱚ ᱵᱟᱝᱠᱚ ᱟᱹᱠᱷᱨᱤᱧᱼᱟ ᱯᱚᱭᱥᱟ ᱫᱤᱭᱮ ᱫᱚ
ᱦᱳᱭ ᱦᱳᱭ ᱟᱸᱡᱚᱢ ᱫᱩᱧ ᱟᱸᱡᱚᱢ ᱟᱠᱟᱫ ᱜᱮᱭᱟ ᱵᱟᱝ ᱫᱚ ᱵᱟᱝ᱾
ᱩᱣᱟ ᱫᱚᱢ ᱟᱫᱚ ᱠᱳ ᱫᱚᱢᱮᱢ ᱮᱢᱟᱭᱟ ᱠᱤ᱾ ᱦᱩᱰᱩᱜ ᱪᱟᱞᱟᱜ ᱮᱢᱟ ᱫᱮᱭᱟ ᱡᱟᱛᱮ ᱟᱹᱞᱩ ᱞᱮᱠᱟ ᱢᱮᱥᱟᱞ ᱠᱟᱛᱮᱫ ᱩᱛᱩ ᱫᱚ ᱟᱠᱩ ᱢᱚᱱᱮ ᱠᱚᱨ ᱯᱮ ᱦᱚᱲ ᱢᱮᱱᱟᱜ ᱠᱚᱣᱟ ᱦᱮᱸ ᱚᱱᱟ ᱚᱡᱮ ᱮᱢᱟ ᱫᱤᱭᱟ᱾
ᱴᱷᱤᱠ ᱠᱟᱛᱷᱟ ᱫᱚ ᱠᱟᱱ ᱜᱮᱭᱟ ᱵᱟᱝ ᱫᱚ ᱵᱟᱝ᱾
ᱟᱨ ᱱᱚᱣᱟ ᱦᱮᱸ ᱱᱚᱣᱟ ᱠᱟᱛᱷᱟ ᱥᱮᱸᱫᱽᱨᱟ ᱡᱚᱠᱷᱚᱱ ᱠᱟᱛᱷᱟ ᱨᱮ ᱛᱚ ᱦᱟᱠᱳ ᱡᱟᱦᱟᱸ ᱡᱷᱟᱹᱞᱤ ᱟᱹᱜᱩ ᱠᱚᱣᱟ ᱥᱮ ᱦᱟᱠᱳ
ᱦᱮᱸ
ᱦᱟᱹᱠᱩ ᱡᱷᱟᱹᱞᱤ ᱠᱚᱫᱚ ᱵᱟᱝᱠᱚ ᱨᱟᱯᱟᱜ ᱦᱚᱪᱚᱣᱟᱜᱼᱟ ᱚᱲᱟᱜ ᱦᱚᱲ ᱡᱟᱦᱟᱸᱭ ᱡᱟᱹᱞᱤᱜ ᱟᱜᱩ ᱠᱚᱣᱟ ᱥᱮ ᱩᱱᱤ ᱫᱚ ᱢᱮᱱᱫᱟ ᱦᱟᱹᱠᱩ ᱫᱚ ᱟᱞᱚ ᱯᱮ ᱨᱟᱯᱟᱜ ᱠᱚᱣᱟ ᱵᱷᱟᱹᱡᱤ ᱠᱟᱛᱮ ᱡᱚᱢ ᱠᱚᱢ ᱴᱷᱤᱠ ᱜᱮᱭᱟ ᱦᱮᱸ᱾ ᱨᱟᱯᱟᱜ ᱫᱚ ᱵᱟᱭ ᱨᱟᱯᱟᱜ ᱪᱚᱣᱟᱜ ᱚᱱᱟ ᱨᱟᱯᱟᱜ ᱞᱮᱠᱷᱟᱱᱮ ᱡᱟᱛᱛᱟ ᱠᱷᱟᱨᱟᱯ ᱚᱜᱼᱟ ᱥᱮᱪᱮᱫ ᱠᱚ ᱢᱮᱱ-ᱟ᱾
ᱦᱮᱸ ᱪᱚᱝ ᱠᱚᱨ ᱤᱧ ᱦᱚᱸ ᱵᱟᱹᱧ ᱵᱟᱰᱟᱭ ᱛᱟᱦᱮᱸᱜᱼᱟ ᱚᱱᱟ ᱫᱚ ᱯᱳᱭᱞᱩ ᱟᱸᱡᱚᱢ ᱠᱮᱫᱤᱧ ᱡᱮ ᱦᱟᱠᱩ ᱡᱷᱟᱹᱞᱤ ᱠᱟᱛᱮᱜ ᱟᱜᱩ ᱞᱮᱠᱷᱟᱱ ᱫᱚ ᱩᱱᱠᱩ ᱫᱚ ᱨᱟᱯᱟᱜ ᱫᱚ ᱢᱟᱱᱟ ᱜᱮᱭᱟ ᱢᱮᱱᱛᱮ᱾
ᱦᱮᱸ ᱢᱟᱱᱟ ᱜᱮᱭᱟ ᱵᱚᱞᱛᱮ ᱚᱱᱠᱟ ᱠᱚ ᱞᱟᱹᱭᱟ ᱡᱮ ᱵᱟᱝ ᱢᱟᱱᱮ ᱜᱟᱯᱟ ᱵᱟᱠᱷᱟᱱ ᱵᱟᱠᱚ ᱡᱷᱟᱞᱤᱡ ᱛᱤᱧᱟᱹ ᱚᱝᱠᱟ ᱠᱚ ᱞᱟᱹᱭᱟ᱾
ᱚᱠᱟ ᱥᱚᱢᱚᱭ ᱚᱠᱟ ᱞᱮᱠᱟ ᱟᱞᱮ ᱫᱚ ᱡᱚᱢ ᱵᱩᱡᱷᱟᱹᱣ ᱠᱷᱟᱱ ᱨᱟᱯᱟᱜ ᱠᱟᱛᱮ ᱨᱟᱯᱟᱜ ᱠᱟᱛᱮ ᱡᱚᱢ ᱵᱟᱲᱟ ᱦᱩᱭ ᱠᱟᱱ ᱜᱮᱭᱟ᱾
ᱟᱪᱪᱷᱟ᱾
ᱟᱫᱚ ᱵᱮᱥᱤ ᱚᱱᱠᱟ ᱵᱷᱟᱹᱡᱤ ᱢᱟᱹᱡᱷᱤ ᱠᱚᱜᱮ ᱦᱩᱭᱩᱜᱼᱟ ᱟᱨ ᱩᱱᱠᱩ ᱰᱟᱲᱠᱤ ᱩᱱᱠᱩ ᱫᱚ ᱡᱟᱦᱟᱸ ᱠᱟᱹᱴᱤᱡ ᱠᱟᱹᱴᱤᱡ ᱠᱩ ᱩᱱᱠᱩ ᱫᱚ ᱵᱮᱥᱤ ᱥᱟᱥᱟᱝ ᱫᱟᱜ ᱨᱮᱞᱮ ᱟᱸᱡᱮᱫ ᱠᱚᱣᱟᱞᱮ ᱾
ᱥᱟᱥᱟᱝ ᱫᱟᱨᱮ ᱪᱮᱜ ᱞᱮᱠᱟ ᱚᱱᱟ ᱫᱚ ᱯᱨᱚᱥᱮᱥ ᱴᱟ ᱠᱟᱹᱴᱤᱡ ᱞᱮᱭ ᱤᱧ ᱢᱮ ᱥᱮ ᱤᱧ ᱛᱟᱦᱚᱞᱮ ᱩᱛᱩ ᱠᱟᱛᱤᱧ ᱡᱚᱢ ᱠᱚᱣᱟ ᱤᱱᱟᱹ ᱠᱷᱟᱱ᱾
ᱦᱮᱸᱜ ᱫᱚ ᱥᱟᱥᱟᱝ ᱫᱟᱜ ᱵᱚᱞᱛᱮ ᱪᱮᱜ ᱞᱮᱠᱟ ᱩᱱᱠᱩ ᱫᱚ ᱢᱟᱱᱮ ᱵᱟᱠᱚ ᱵᱷᱟᱹᱡᱤ ᱠᱚᱣᱟ᱾ ᱱᱤᱛᱚᱜ ᱫᱚ ᱢᱟᱱᱮ ᱥᱩᱱᱩᱢ ᱨᱮᱫᱚ ᱟᱸᱫᱟᱜ ᱫᱚ ᱵᱟᱝ ᱜᱟᱱᱚᱜᱼᱟ ᱩᱱᱠᱩ ᱫᱚ᱾
ᱩᱱᱠᱩ ᱫᱚ ᱰᱟᱲᱠᱟᱹ ᱦᱟᱠᱳ ᱡᱟᱦᱟᱸ ᱠᱚ ᱢᱮᱛᱟ ᱠᱚ ᱠᱟᱱ᱾
ᱦᱳᱭ ᱦᱳᱭ ᱩᱱᱠᱩ ᱫᱚ ᱪᱮᱞ ᱠᱟ ᱥᱟᱥᱟᱝ ᱨᱮ ᱵᱚᱞᱛᱮ ᱪᱮᱞ ᱠᱟ ᱚᱱᱮ ᱥᱟᱥᱟᱝ ᱤᱭᱟᱹ ᱥᱩᱱᱩᱢ ᱫᱩᱞ ᱠᱮᱫᱟᱢ ᱱᱟᱥᱮ ᱱᱟᱥ ᱯᱤᱸᱭᱟᱡ ᱠᱚ ᱵᱷᱟᱡᱟ ᱵᱷᱟᱹᱡᱤ ᱠᱮᱫᱟ ᱤᱱᱟᱹ ᱯᱚᱨᱮ ᱢᱚᱥᱞᱟᱢ ᱠᱷᱟᱸᱡᱚ ᱠᱮᱫᱟ᱾
ᱦᱩᱸ᱾
ᱟᱫᱚ ᱢᱚᱥᱞᱟ ᱠᱷᱟᱸᱡᱚ ᱠᱟᱛᱮᱫ ᱢᱚᱥᱞᱟ ᱱᱟᱥᱮ ᱱᱟᱜ ᱮᱢ ᱟᱸᱫᱟᱜ ᱵᱟᱲᱟ ᱠᱮᱫ ᱛᱮ ᱛᱤᱱᱟᱹᱜ ᱜᱟᱱ ᱞᱟᱜᱟᱜᱼᱟ ᱛᱤᱱᱟᱹᱜ ᱜᱟᱱ ᱦᱮᱱᱟᱜ ᱠᱟᱜ ᱠᱚᱛᱟᱢᱟ ᱤᱱᱟᱹ ᱛᱟᱭᱚᱢ ᱛᱮ ᱡᱚᱠᱷᱚᱱ ᱦᱮᱸᱰᱮᱡᱚᱜᱼᱟ ᱩᱱ ᱥᱚᱢᱚᱭ ᱩᱱᱠᱩ ᱦᱟᱹᱠᱩ ᱫᱚᱢ ᱠᱷᱟᱸᱡᱚ ᱠᱮᱫ ᱠᱚᱣᱟ᱾
ᱚ ᱟᱪᱪᱷᱟ᱾
ᱛᱟᱜᱽᱲᱟ ᱠᱚ ᱥᱤᱵᱤ ᱟᱠᱚ ᱟᱥᱚᱞᱮ ᱟᱢ ᱡᱩᱫᱤ ᱢᱚᱥᱞᱟ ᱨᱮᱢ ᱟᱸᱫᱟᱜᱽ ᱮᱭᱟ ᱥᱮ ᱜᱩᱸᱰᱟᱹᱜ ᱟᱠᱚ ᱜᱮᱡᱮᱨᱚᱜ ᱟᱠᱚ ᱟᱨᱠᱤ
ᱚᱱᱟ ᱥᱟᱥᱟᱝ ᱫᱟᱜ ᱨᱮ ᱟᱸᱡᱮᱫ ᱠᱟᱛᱷᱟ ᱞᱮ ᱞᱟᱹᱭᱟ ᱟᱨᱠᱤ
ᱦᱳᱭ ᱜᱩᱸᱰᱟᱹᱜ ᱜᱮᱭᱟ ᱠᱚ ᱠᱟᱹᱴᱤᱡ ᱜᱮᱭᱟ ᱠᱚ ᱥᱮ᱾
ᱦᱩᱸ᱾
ᱟᱯᱮ ᱦᱚᱸ ᱵᱟᱱᱛᱩᱲ ᱦᱟᱹᱠᱩ ᱠᱚ ᱧᱟᱢᱟ ᱵᱟᱱᱛᱩᱲ?
ᱵᱟᱱᱛᱩᱲ ᱪᱮᱫ ᱞᱮᱠᱟ ᱱᱟᱠᱚ?
ᱩᱱᱠᱩ ᱫᱚ ᱡᱷᱟᱹᱞ ᱡᱷᱟᱹᱞ ᱜᱮᱭᱟ ᱠᱚ᱾ ᱩᱱᱠᱩ ᱵᱟᱱᱛᱩᱲ ᱦᱟᱹᱠᱩ ᱫᱚ ᱦᱩᱭᱩᱜ ᱠᱟᱱᱟ ᱠᱚ ᱵᱚᱦᱚᱜ ᱫᱚ ᱮᱠᱫᱚᱢ ᱤᱭᱟᱹ ᱛᱟᱠᱚ ᱯᱷᱩᱪᱚ ᱞᱚᱠᱚᱭ ᱴᱷᱤᱠ ᱟᱪᱷᱮ᱾ ᱟᱨ ᱠᱚ ᱡᱷᱟᱹᱞ ᱜᱮᱭᱟ ᱠᱚ ᱩᱱᱠᱭᱞᱩ ᱵᱤᱧ ᱪᱮᱫ ᱞᱮᱠᱟ ᱠᱚ ᱡᱷᱞᱟᱹᱜ-ᱟ ᱦᱮᱸ ᱤᱱᱟᱹᱜ ᱫᱚ ᱵᱟᱝ ᱦᱚᱲᱢᱚ ᱫᱚ ᱵᱤᱧ ᱞᱮᱠᱟ ᱦᱚᱲᱢᱚ ᱦᱩᱭᱩᱜ ᱛᱟᱠᱚᱣᱟ ᱴᱷᱤᱠ ᱟᱪᱷᱮ ᱾
ᱦᱮᱸ᱾
ᱵᱤᱧ ᱠᱷᱚᱱᱟᱜ ᱛᱚ ᱦᱩᱴᱤᱧ ᱧᱚᱜᱚᱜ-ᱟᱠᱚ ᱮᱠᱪᱩᱭᱮᱞᱤ ᱪᱮᱫ ᱞᱤᱧ ᱞᱟᱹᱭᱟ ᱵᱟᱝ ᱡᱷᱟᱹᱞ ᱫᱚᱠᱚ ᱵᱮᱥᱤ ᱫᱚ ᱢᱚᱴᱟᱢᱩᱴᱤ ᱳᱭ ᱦᱮᱸ ᱢᱤᱫ ᱵᱤᱛᱟᱹ ᱠᱚ ᱦᱩᱭᱩᱜᱼᱟ᱾
ᱦᱮᱸ᱾
ᱢᱤᱫ ᱵᱤᱛᱟᱹ ᱠᱷᱚᱱ ᱱᱟᱥᱮᱱᱟᱜ ᱵᱟᱨ ᱵᱤᱛᱟᱹ ᱟᱫᱚᱢ ᱠᱤᱪᱷᱩ ᱠᱚ ᱛᱟᱦᱮᱱᱟ ᱵᱟᱨ ᱵᱤᱛᱟᱹ ᱠᱚ ᱛᱟᱦᱮᱱᱟ ᱩᱱᱠᱩ ᱫᱚ᱾ ᱩᱱᱠᱩ ᱫᱚ ᱞᱮ ᱩᱱᱠᱩ ᱫᱚ ᱠᱚ ᱠᱩᱪᱞᱟᱹ ᱦᱟᱠᱩ᱾
ᱦᱮᱸ᱾
ᱠᱩᱪᱞᱟᱹ ᱦᱟᱹᱠᱩ ᱦᱚᱸ ᱠᱚ ᱢᱮᱛᱟ ᱠᱚᱣᱟ ᱵᱟᱠᱷᱟᱱ ᱩᱱᱠᱩ ᱵᱩᱵᱩᱡ ᱦᱟᱹᱠᱩ ᱠᱚ ᱢᱮᱛᱟ ᱠᱚᱣᱟ᱾
ᱟᱨ ᱛᱟᱯᱚᱨᱮ ᱦᱩᱭᱩᱜ ᱠᱟᱱᱟ ᱠᱚ ᱦᱟᱱᱠᱩ ᱤᱭᱟᱹ ᱢᱮᱱᱟᱜ ᱠᱚᱣᱟ ᱦᱮᱸ ᱵᱟᱝ ᱠᱩᱪᱞᱟᱹ ᱦᱟᱠᱳ ᱫᱚ ᱩᱱᱠᱩ ᱰᱷᱚᱸᱲ ᱵᱤᱧ ᱞᱮᱠᱟ ᱠᱚ ᱧᱮᱞᱚᱜᱼᱟ᱾ ᱠᱩᱡᱞᱟ ᱦᱟᱹᱠᱩ ᱩᱱᱠᱩ ᱫᱚ ᱚᱱᱟ ᱵᱷᱩᱜᱟᱹᱜ ᱨᱮᱠᱚ ᱧᱟᱢᱚᱜᱼᱟ ᱵᱷᱩᱜᱟᱹᱜ ᱠᱚᱨᱮ ᱾ ᱚᱨ ᱛᱳᱫ ᱠᱚ ᱦᱩᱭᱩᱜᱼᱟ ᱱᱟᱹᱭ ᱫᱷᱟᱨᱮ ᱫᱷᱟᱨᱮ ᱦᱮᱸ ᱵᱷᱩᱜᱟᱹᱜ ᱨᱮᱠᱚ ᱛᱟᱦᱮᱱᱟ ᱠᱚ ᱛᱟᱦᱮᱱᱟ᱾ ᱩᱱᱠᱩ ᱫᱚ ᱵᱟᱠᱚ ᱧᱟᱢᱚᱜ-ᱟ ᱟᱯᱮ ᱥᱮᱱ ᱫᱚ ᱛᱟᱦᱚᱞᱮ?
ᱟᱨ ᱩᱱᱤ ᱵᱟᱱᱛᱳᱲ ᱥᱮ ᱪᱮᱞᱮᱢ ᱞᱟᱹᱭ ᱠᱮᱫᱮ ᱫᱚ ᱛᱟᱦᱚᱞᱮ ᱩᱱᱠᱩ ᱦᱟᱹᱠᱳ ᱫᱚ
ᱩᱱᱠᱩ ᱦᱚᱸ ᱚᱱᱠᱟ ᱜᱮᱠᱚ ᱧᱮᱞᱚᱜᱼᱟ ᱚᱱᱠᱟ ᱡᱷᱟᱹᱞ ᱡᱷᱟᱹᱞ ᱜᱮ ᱱᱟᱥᱮᱱᱟᱜ ᱵᱤᱧ ᱞᱮᱠᱟ ᱴᱟᱭᱤᱯ᱾
ᱩᱱᱠᱩ ᱦᱟᱠᱳ ᱫᱚ ᱵᱟᱠᱚ ᱧᱮᱞᱚᱜ-ᱟ ᱟᱯᱮ ᱥᱮᱱ ᱫᱚ?
ᱦᱮᱸ ᱵᱟᱝ ᱵᱟᱢᱛᱳᱲ ᱫᱚ ᱵᱟᱝ ᱫᱩᱸᱲᱤ ᱦᱟᱹᱠᱳᱧ ᱵᱟᱲᱟᱭᱟ᱾
ᱫᱩᱲᱤ ᱛᱟᱨᱯᱚᱨᱮ ᱦᱩᱭᱩᱜ ᱠᱟᱱᱟ ᱵᱟᱺᱵᱤ ᱫᱩᱲᱤ
ᱵᱟᱺᱵᱤ ᱫᱩᱲᱩ ᱫᱚ ᱚᱠᱟ ᱞᱮᱠᱟ ᱩᱱᱠᱩ ᱫᱚ
ᱩᱱᱠᱩ ᱠᱷᱚᱱᱟᱜ ᱫᱚ ᱠᱚ ᱥᱮᱬᱟ ᱧᱚᱜᱚᱜᱼᱟ ᱟᱨᱠᱤ ᱫᱩᱲᱤ ᱞᱮᱠᱟ ᱜᱮ ᱪᱮᱯᱴᱟ ᱫᱚ ᱠᱚ ᱪᱮᱯᱴᱟ ᱜᱮᱭᱟ ᱢᱮᱱᱠᱷᱟᱱ ᱠᱚ ᱡᱮᱞᱮᱧᱚᱜᱼᱟ ᱩᱱᱠᱩ ᱫᱚ᱾
ᱦᱮᱸ
ᱟᱪᱪᱷᱟ ᱟᱯᱮ ᱥᱮᱫ ᱡᱟᱱᱤᱡ ᱡᱮ ᱤᱭᱟᱹ ᱦᱚᱸ ᱫᱚᱢᱮ ᱜᱮ ᱦᱮᱱᱟᱜ ᱟᱠᱟᱝ ᱠᱚᱣᱟ ᱩᱱᱠᱩ ᱦᱚᱸ
ᱪᱮᱞᱮ ᱦᱟᱹᱠᱳ ᱦᱮᱸ ᱦᱟᱹᱠᱳ ᱢᱮᱱᱟᱜ ᱠᱚᱣᱟ᱾
ᱥᱟᱭᱯᱤᱱᱟᱥ ᱦᱟᱠᱳ ᱫᱚ ᱱᱮᱛᱟᱨ ᱫᱚᱧ ᱧᱮᱞᱮᱫ ᱠᱚᱣᱟ ᱵᱟᱹᱭ ᱵᱟᱹᱭ ᱛᱮ ᱠᱚ ᱠᱚᱢ ᱤᱫᱤᱜ ᱠᱟᱱᱟ ᱪᱤᱠᱟᱹ ᱞᱮᱠᱟᱛᱮ ᱩᱱᱠᱩ ᱢᱟ ᱟᱹᱰᱤ ᱥᱟᱸᱜᱮ ᱠᱟᱛᱮ ᱛᱮᱠᱚ ᱢᱮᱪ ᱟᱠᱚ
ᱪᱮᱞᱮ ᱦᱟᱠᱳ?
ᱥᱟᱭᱯᱷᱤᱱᱟᱥ ᱢᱟᱱᱮ ᱰᱷᱚᱵᱮ ᱦᱟᱠᱳ ᱭᱟ᱾
ᱰᱷᱚᱜᱟ ᱦᱟᱹᱠᱳ ᱧᱮᱞ ᱢᱮ ᱮᱠᱷᱚᱱ ᱫᱮᱠᱤ ᱟᱭ ᱮᱠᱷᱚᱱ ᱫᱚ ᱡᱟᱦᱟᱸ ᱛᱤᱱᱟᱹᱜ ᱵᱟᱝᱠᱚ ᱦᱟᱹᱠᱩ ᱵᱟᱝᱠᱚ ᱦᱩᱭᱩᱜ ᱠᱟᱱᱟ ᱜᱟᱰᱭᱟ ᱠᱚᱨᱮ ᱵᱟᱝᱠᱚ ᱟᱲᱟᱜ ᱜᱮᱫ ᱠᱚᱣᱟ ᱦᱮᱸ ᱩᱱᱠᱩ ᱫᱚ ᱦᱚᱸᱠᱚ ᱠᱤᱛᱨᱤᱢ ᱫᱟᱨᱟᱭ ᱛᱮ ᱠᱚ ᱵᱤᱞᱤ ᱦᱚᱚᱭᱮᱫ ᱠᱚᱣᱟ ᱛᱟᱨ ᱢᱟᱱᱮ ᱩᱱᱠᱩ ᱫᱚ ᱴᱷᱤᱠ ᱟᱪᱷᱮ ᱚᱱᱟ ᱫᱚ ᱪᱟᱥ ᱵᱟᱥ ᱵᱟᱥ ᱪᱮᱜᱠᱟ ᱪᱟᱥ ᱫᱟ ᱥᱮ ᱦᱮᱸ
ᱦᱮᱸ
ᱚᱱᱠᱟ ᱛᱟ ᱢᱟᱱᱮ ᱚᱱᱠᱟ ᱠᱟᱛᱮᱫ ᱩᱱ ᱠᱚ ᱤᱭᱟᱹ ᱦᱚᱪᱚᱭᱮᱫ ᱠᱚᱣᱟ ᱟᱨ ᱱᱮᱛᱟᱨ ᱠᱚ ᱦᱟᱹᱠᱩ ᱫᱚ ᱚᱱᱟ ᱞᱟᱹᱜᱤᱫ ᱴᱮᱥᱴ ᱵᱟᱹᱱᱩᱜ ᱛᱟᱠᱚᱣᱟ ᱟᱨ ᱵᱮᱵᱽᱥᱟ ᱞᱟᱹᱜᱤᱫ ᱡᱚᱛᱚ ᱠᱤᱪᱷᱩ ᱮᱠᱷᱚᱱ ᱫᱚ ᱧᱮᱞ ᱢᱮ ᱠᱚᱢ ᱥᱚᱢᱚᱭ ᱛᱮ ᱡᱟᱛᱮ ᱦᱟᱹᱠᱩ ᱠᱚ ᱞᱟᱹᱴᱩᱜ ᱢᱟ ᱦᱮᱸ ᱱᱚᱝᱠᱟ ᱱᱟᱜ ᱠᱤᱪᱷᱩ ᱵᱚᱱ ᱠᱚᱨᱟᱣᱮᱫᱼᱟ ᱛᱚ ᱚᱱᱟ ᱞᱟᱹᱜᱤᱫ ᱦᱟᱹᱠᱩᱣᱟᱜ ᱴᱮᱥᱴ ᱱᱟᱥᱮ ᱪᱟᱵᱟᱜ ᱠᱟᱱᱟ ᱡᱮᱢᱚᱱ ᱟᱢ ᱱᱤᱡᱮ ᱟᱢ ᱚᱲᱟᱜ ᱨᱮ ᱪᱟᱥ ᱠᱚᱢ ᱡᱟᱦᱟᱸ ᱦᱟᱹᱠᱩ ᱦᱮᱸ
ᱩᱱᱠᱩ ᱫᱚ ᱱᱟᱥᱮᱱᱟᱜ ᱮᱠᱴᱩ ᱡᱩᱫᱟᱹᱜ ᱜᱮᱭᱟ ᱠᱚ ᱫᱤᱥᱤ ᱱᱮᱛᱟᱨ ᱡᱮ ᱮᱠᱷᱮᱱ ᱦᱟᱭᱵᱨᱤᱰ ᱡᱚᱛᱚ ᱠᱚᱠᱚ ᱵᱮᱱᱟᱣᱮᱫ ᱠᱚᱣᱟ ᱛᱚ ᱦᱟᱹᱠᱩ
ᱴᱷᱤᱠ ᱮᱠᱵᱟᱨᱮ ᱡᱟᱦᱟ ᱞᱠᱟᱢ ᱠᱟᱛᱚᱢ ᱞᱮᱭ ᱠᱮᱫᱟ ᱱᱤᱝᱠᱟᱹᱜᱤ ᱟᱵᱚ ᱠᱚᱫᱚ ᱱᱚᱝᱠᱟ ᱡᱟᱦᱟᱸ ᱚᱞᱯᱚ ᱫᱤᱱ ᱨᱮᱱᱟᱜ ᱡᱟᱦᱟᱸ ᱡᱤᱱᱤᱥ ᱠᱚᱵᱚᱱ ᱡᱚᱢ ᱫᱚ ᱥᱮ ᱵᱮᱵᱚᱦᱟᱨ ᱫᱟᱵᱚᱱ ᱥᱮ ᱚᱱᱠᱟ ᱚᱱᱠᱟ ᱛᱮ ᱜᱮ ᱟᱵᱚᱣᱟᱜ ᱦᱚᱲᱢᱚ ᱡᱤᱣᱤ ᱠᱚ ᱟᱹᱰᱤ ᱞᱚᱜᱚᱱ ᱥᱮ ᱞᱚᱜᱚᱱ ᱢᱟᱪᱷᱮ ᱟᱵᱚᱣᱟᱜ ᱵᱟᱹᱲᱤᱡ ᱤᱫᱤᱜ ᱠᱟᱱ ᱛᱟᱵᱚᱱᱟ
ᱦᱮᱸ ᱟᱢ ᱡᱟᱦᱟᱸ ᱠᱚ ᱡᱟᱦᱟᱸ ᱠᱚ ᱡᱤᱱᱤᱥ ᱞᱚᱜᱚᱱ ᱢᱟᱡᱟ ᱡᱮᱢᱚᱱ ᱚᱜᱚᱭ ᱤᱭᱟᱹ ᱵᱚᱱ ᱡᱚᱢ ᱮᱟ ᱱᱚᱜᱚᱭ ᱠᱚ ᱡ ᱮ ᱛᱚ ᱵᱮᱞᱟᱛᱤ ᱛᱟᱯᱚᱨᱮ ᱱᱚᱜᱼᱚᱭ ᱡᱟᱦᱟᱸ ᱥᱚᱵᱡᱤ ᱠᱚ ᱜᱮ ᱮᱠᱷᱮᱱ ᱥᱟᱨ ᱡᱟᱛᱤᱭᱟᱹ ᱛᱚ ᱵᱮᱸᱜᱟᱲ ᱮᱢᱟᱱ ᱠᱚ ᱵᱟᱢ ᱧᱮᱞᱟ ᱵᱮᱸᱜᱟᱲ ᱟᱢ ᱵᱟᱡᱟᱨ ᱨᱮ ᱪᱟᱞᱟᱜ ᱛᱤᱦᱤᱧ ᱵᱮᱸᱜᱟᱲ ᱵᱟᱡᱟᱨ ᱨᱮ ᱪᱟᱞᱟᱜ ᱢᱮ ᱦᱮᱸ ᱵᱮᱸᱜᱟᱲ ᱵᱟᱡᱟᱨ ᱨᱮ ᱪᱟᱞᱟᱣ ᱠᱟᱛᱮ ᱢᱤᱫᱴᱤ ᱡᱤᱱᱤᱥᱮᱢ ᱞᱚᱠᱠᱷᱚᱭᱟ ᱡᱮ ᱛᱚ ᱥᱩᱱᱫᱚᱨ ᱥᱩᱱᱫᱚᱨ ᱵᱮᱸᱜᱟᱲ ᱧᱮᱞᱚᱜ ᱟ ᱥᱮ ᱦᱮᱸ ᱡᱟ ᱫᱚᱢ ᱧᱮᱞᱟ ᱱᱟᱥᱮ ᱦᱚᱸ ᱤᱭᱟᱹ ᱵᱟᱝᱠᱚ ᱡᱚᱢ ᱟᱠᱟᱫᱟ ᱛᱤᱡᱩ ᱵᱟᱝᱠᱚ ᱡᱚᱢ ᱠᱟᱫᱟ ᱚᱱᱟ ᱠᱟᱨᱚᱱ ᱫᱚ ᱦᱩᱭᱩᱜ ᱠᱟᱱᱟ ᱢᱤᱫᱴᱮᱱ ᱜᱮ ᱦᱩᱭᱩᱜ ᱠᱟᱱᱟ ᱨᱟᱱ ᱟᱫᱚ ᱢᱤᱫᱴᱮᱱ ᱚᱱᱟ ᱞᱮᱠᱟ ᱠᱟᱛᱷᱟ ᱦᱚᱸᱠᱚ ᱢᱮᱱᱟ ᱡᱮ ᱵᱮᱸᱜᱟᱲ ᱡᱩᱤᱢ ᱦᱟᱛᱟᱣᱟ ᱠᱩᱞᱤᱭᱟ ᱠᱟᱹᱴᱤᱡ ᱥᱮ ᱠᱚ ᱠᱩᱞᱤ ᱠᱟᱱ ᱛᱟᱦᱮᱱᱟ ᱚᱠᱟᱴᱟᱜ ᱵᱮᱸᱜᱟᱲ ᱵᱚᱱ ᱦᱟᱛᱟᱣᱟ ᱢᱤᱫᱴᱮᱱ ᱫᱚ ᱢᱮᱱᱟᱠᱚ ᱡᱚᱢ ᱠᱟᱫᱟ ᱠᱚ ᱛᱤᱡᱩ ᱠᱚᱠᱚ ᱡᱚᱢ ᱟᱠᱟᱫᱟ ᱚᱱᱟ ᱵᱮᱸᱜᱟᱲᱮᱢ ᱦᱟᱛᱟᱣᱟ ᱥᱮ ᱡᱟᱦᱟᱸᱭ ᱛᱤᱡᱩ ᱵᱟᱝᱠᱚ ᱡᱚᱢ ᱟᱠᱟᱫᱟ ᱥᱩᱞᱤᱴ ᱢᱚᱡᱽ ᱜᱮ ᱧᱮᱞᱚᱜ ᱠᱟᱱᱟ ᱚᱱᱟ ᱵᱮᱸᱜᱟᱲᱮᱢ ᱦᱟᱛᱟᱣᱟ
ᱦᱳᱭ ᱚᱦᱟᱨᱮ
ᱟᱨ ᱡᱚᱛᱚ ᱦᱚᱲ ᱵᱚᱱ ᱢᱮᱱ ᱜᱮᱭᱟ ᱾ ᱦᱮᱸ ᱢᱚᱡᱽ ᱤᱧ ᱫᱚ ᱠᱷᱟᱨᱟᱯᱟᱜ ᱫᱚ ᱪᱟᱜ ᱤᱧ ᱦᱟᱛᱟᱣᱟ ᱛᱤᱡᱩ ᱡᱚᱢᱟᱜ ᱫᱚ ᱪᱟᱜ ᱤᱧ ᱦᱟᱛᱟᱣᱟ ᱦᱮᱸ ᱥᱮ ᱟᱫᱚ ᱠᱚ ᱢᱮᱱᱟ ᱵᱟᱝ ᱚᱱᱟᱠᱷᱟᱱ ᱫᱚ ᱠᱮᱢᱤᱠᱮᱞ ᱢᱮᱱᱟᱜ ᱛᱟᱢᱟ ᱚᱱᱟ ᱞᱟᱹᱜᱤᱫ ᱚᱱᱟ ᱫᱚ ᱵᱟᱝᱠᱚ ᱚᱱᱟ ᱠᱚ ᱵᱟᱝᱠᱚ ᱡᱚᱢ ᱫᱟᱲᱮ ᱟᱠᱟᱫ ᱛᱮ ᱟᱨ ᱡᱟᱦᱟᱸ ᱢᱚᱡᱽ ᱟᱨ ᱡᱟᱦᱟᱸ ᱫᱤᱥᱤᱭᱟᱜ ᱠᱟᱱᱟ ᱦᱮᱸ ᱚᱱᱟᱫᱚ ᱚᱱᱟ ᱠᱟᱱᱟ ᱚᱱᱟ ᱞᱟᱹᱜᱤᱫᱱᱟ ᱠᱟᱱᱟ ᱵᱤᱜᱩᱱ ᱵᱟᱝᱠᱚ ᱦᱚᱦᱚ ᱵᱟᱲᱟᱭᱟ ᱟᱹᱛᱩ ᱛᱮᱠᱚ ᱦᱤᱡᱩᱜᱼᱟ ᱡᱮ ᱵᱮᱸᱜᱟᱲ ᱯᱮ ᱦᱟᱛᱟᱣᱟ ᱵᱮᱸᱜᱟᱲ ᱠᱟᱱᱟ ᱵᱮᱸᱜᱟᱲ ᱠᱚ ᱢᱮᱱᱟ ᱦᱮᱸ ᱚᱱᱟᱫᱚ ᱚᱱᱟ ᱞᱟᱹᱜᱤᱫ ᱠᱚ ᱧᱩᱛᱩᱢ ᱮᱫᱟ ᱠᱟᱱᱟ ᱵᱮᱸᱜᱟᱲ
ᱟᱪᱷᱟ ᱾ ᱦᱮᱸ ᱠᱟᱛᱷᱟ ᱦᱚᱸ ᱠᱟᱱ ᱜᱮᱭᱟ ᱱᱚᱣᱟ ᱨᱮᱸᱻ ᱾ ᱦᱮᱸ ᱢᱤᱫ ᱫᱷᱟᱣ ᱚᱱᱠᱟ ᱚᱠᱟᱨᱮᱪᱚ ᱠᱟᱛᱷᱟ ᱨᱟᱠᱟᱵ ᱞᱮᱱ ᱜᱮᱭᱟ ᱚ ᱠᱩᱞᱤ ᱠᱩᱵᱤᱱ ᱡᱮ ᱥᱟᱹᱨᱤᱜᱮ ᱚᱠᱟᱴᱟᱜ ᱵᱮᱸᱜᱟᱲ ᱡᱚᱢ ᱵᱷᱟᱜᱤᱭᱟ ᱱᱚᱣᱟ ᱫᱚ ᱛᱤᱡᱩᱣᱟᱜ ᱥᱮ ᱵᱟᱝ ᱛᱤᱡᱩᱣᱟᱜ ᱦᱮᱸ ᱟᱫᱚ ᱚᱸᱰᱮᱱᱟᱜ ᱟᱢ ᱡᱟᱦᱟᱸ ᱠᱟᱛᱷᱟᱢ ᱞᱟᱹᱭ ᱤᱱᱠᱟᱹᱱ ᱠᱟᱛᱷᱟ ᱜᱮ ᱠᱟᱱ ᱜᱮᱭᱟ ᱱᱚᱣᱟ ᱡᱮ ᱛᱤᱡᱩᱣᱟᱜ ᱫᱚ ᱪᱮᱫᱟᱜ ᱡᱚᱢ ᱫᱚᱨᱠᱟᱨ ᱠᱟᱱᱟ ᱥᱮ ᱟᱨ ᱵᱟᱝ ᱛᱮᱡᱚᱜ ᱫᱚ ᱪᱮᱫᱟᱜ ᱵᱟᱝ ᱫᱚᱨᱠᱟᱨᱟ ᱱᱚᱣᱟ ᱫᱚ ᱥᱟᱹᱨᱤ ᱠᱟᱛᱷᱟ ᱠᱟᱱ ᱜᱮ ᱡᱮ ᱱᱚᱣᱟ ᱨᱮᱫᱚ ᱨᱟᱱ ᱨᱮᱱᱟᱜ ᱥᱮᱱ ᱠᱷᱟᱹᱛᱤᱨ ᱛᱮᱜᱮ ᱩᱱᱠᱩ ᱫᱚ ᱚᱱᱟ ᱵᱮᱸᱜᱟᱲ ᱫᱚ ᱵᱟᱝᱠᱚ ᱡᱚᱢ ᱫᱟᱲᱮ ᱠᱟᱣᱫᱟ ᱴᱷᱤᱠ ᱥᱮ
ᱦᱮᱸ ᱦᱮᱸ
ᱱᱚᱝᱠᱟᱱ ᱠᱟᱛᱷᱟ ᱛᱚ
ᱦᱮᱸ
ᱛᱟᱦᱚᱞᱮ ᱱᱚᱣᱟᱴᱟᱜ ᱥᱮᱥᱮᱱ ᱦᱚᱸ ᱚᱠᱛᱚ ᱢᱟ ᱯᱩᱨᱟᱹᱣᱮᱱ ᱛᱟᱞᱟᱝ
ᱦᱮᱸ ᱟᱫᱚ ᱠᱚᱞ ᱛᱟᱞᱟᱝ ᱢᱮ ᱟᱢᱜᱮ ᱠᱚᱞ
ᱦᱚᱸ ᱦᱳᱭ ᱦᱳᱭ
ᱚᱦᱚ
ᱟᱪᱪᱷᱟ ᱢᱟ ᱛᱟᱦᱚᱞᱮ ᱱᱤᱛᱚᱜ ᱫᱚᱧ ᱫᱚᱦᱚᱭᱮᱫ ᱛᱟᱞᱟᱧ ᱦᱮᱸᱥᱮ